ᱦᱮᱸ ᱦᱟᱞᱳᱼᱼ
ᱦᱮᱸ ᱦᱮᱞᱳ
ᱦᱩᱸ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱛᱟᱯᱚᱨᱮ ᱱᱟᱯᱟᱭ ᱜᱮ ᱾
ᱦᱮᱸ ᱱᱤᱛᱚᱜ ᱫᱚ ᱱᱟᱯᱟᱭ ᱜᱮ, ᱟᱯᱮ ᱚᱱᱛᱮ ᱜᱮ ᱪᱮᱫ ᱠᱟ ᱱᱤᱛᱚᱜ ᱱᱟᱯᱟᱭ ᱵᱟᱲᱟ ᱜᱮᱛᱚ?
ᱦᱩᱸ ᱟᱞᱮ ᱦᱚᱸ ᱱᱟᱯᱟᱭ ᱵᱟᱲᱟ ᱜᱮ ᱾
ᱚᱻ
ᱛᱟ ᱯᱚᱨᱮ ᱫᱟᱜ ᱡᱟᱯᱩᱫ ᱪᱮᱫᱠᱟ?
ᱫᱟᱜ ᱡᱟᱯᱩᱫ ᱢᱟᱭ ᱡᱟᱯᱩᱫ ᱮᱫ ᱜᱮᱭᱟᱭ, ᱱᱚᱜᱼᱚᱭ ᱛᱮᱦᱮᱧ ᱠᱟᱹᱴᱤᱪ ᱯᱷᱟᱸᱠᱟ ᱦᱮᱱᱟᱜᱼᱟ ᱠᱷᱟᱱ ᱦᱚᱞᱟ ᱢᱟᱫᱷᱮᱨ ᱫᱚ ᱡᱟᱹᱯᱩᱫ ᱠᱮᱫ ᱜᱮᱭᱟᱭ ᱾
ᱚ ᱦᱳᱭ ᱛᱚ ᱱᱚᱱᱛᱮ ᱦᱚᱸ ᱚᱱᱠᱟ ᱜᱮ ᱾ ᱯᱮ ᱯᱩᱱ ᱫᱤᱱ ᱫᱷᱚᱨᱮ ᱵᱷᱟᱹᱜᱤ ᱜᱮ ᱫᱟᱜ ᱠᱮᱫᱟᱭ, ᱥᱮᱛᱟᱜ ᱟᱭᱩᱵ ᱛᱮᱦᱮᱧ ᱫᱚ ᱠᱟᱹᱴᱤᱪ ᱯᱚᱨᱤᱥᱠᱟᱨ ᱜᱮ ᱧᱮᱞᱚᱜ ᱠᱟᱱᱟ ᱛᱚ ᱨᱤᱢᱤᱞ ᱠᱚ ᱾
ᱦᱮᱸ ᱱᱚᱛᱮ ᱦᱚᱸ ᱤᱱᱠᱟ. ᱤᱱᱠᱟᱹ ᱜᱮ ᱾
ᱚ ᱛᱟ ᱯᱚᱨᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱠᱟᱹᱢᱤ ᱢᱟ ᱪᱮᱫ ᱜᱮ ᱵᱟᱝ ᱱᱤᱛᱚᱜ ᱫᱚ ᱱᱚᱜᱼᱚᱭ ᱛᱚᱞᱟ ᱠᱚ ᱜᱤᱰᱤ ᱵᱟᱲᱟ ᱦᱩᱭᱩᱜ ᱠᱟᱱᱟ ᱾
ᱚ ᱛᱚᱞᱟ ᱜᱤᱰᱤ ᱟᱣᱹᱨᱤ ᱯᱮ ᱥᱟᱹᱛᱼᱟ?
ᱟᱭᱨᱤ ᱥᱟᱹᱛ ᱥᱟᱹᱛ ᱠᱟᱱᱟ ᱦᱟᱸᱜ
ᱚ ᱦᱮᱸ ᱛᱚ, ᱛᱟᱦᱚᱞᱮ ᱨᱚᱦᱚᱭ ᱫᱚ ᱫᱮᱨᱤᱜ ᱛᱟᱯᱮᱭᱟ
ᱦᱮᱸ ᱨᱚᱦᱚᱭ ᱫᱚ ᱫᱮᱨᱤᱜᱼᱟ ᱾
ᱟᱯᱮ ᱯᱮ ᱜᱤᱰᱤ ᱵᱟᱲᱟ ᱠᱮᱫᱟ ᱥᱮ ᱵᱟᱝ?
ᱦᱩᱸ ᱟᱞᱮ ᱦᱚᱸ ᱡᱟᱦᱟᱸ ᱵᱟᱹᱭᱦᱟᱹᱲ ᱠᱚᱨᱮ ᱨᱚᱦᱚᱭ ᱦᱩᱭᱩᱜᱼᱟ, ᱚᱱᱟ ᱠᱚᱫᱚ ᱜᱤᱰᱤ ᱦᱩᱭ ᱱᱟ ᱟᱨ ᱡᱟᱦᱟᱸ ᱜᱷᱩᱴᱩ ᱠᱚᱨᱮᱱᱟᱜ ᱫᱚ ᱟᱹᱣᱨᱤᱭᱟᱜᱼᱟ ᱦᱚᱸᱜᱼᱚᱭ ᱤᱫᱤ ᱦᱩᱭᱩᱜᱼᱟ ᱾
ᱚᱻ
ᱛᱟ ᱯᱚᱨᱮ
ᱵᱩᱨᱩ ᱯᱟᱛᱟ ᱠᱚᱫᱚ ᱥᱮᱱ ᱦᱩᱭ ᱞᱮᱱᱟ
ᱵᱩᱨᱩ ᱯᱟᱛᱟ ᱠᱚ ᱵᱟᱝ ᱪᱟᱞᱟᱣ ᱦᱩᱭ ᱠᱟᱱᱟ ᱱᱤᱭᱟᱹ ᱫᱷᱟᱣ ᱫᱚ ᱾ ᱫᱚᱢᱮ ᱫᱟᱜ ᱠᱷᱟᱹᱛᱤᱨ ᱛᱮ ᱟᱫᱚ ᱵᱟᱝ ᱢᱚᱱᱮ ᱦᱩᱭ ᱞᱮᱱᱟ ᱾
ᱫᱟᱜ ᱢᱟ ᱞᱟᱦᱟ ᱵᱚᱪᱷᱚᱨ ᱦᱚᱸ ᱫᱟᱜ ᱞᱮᱜ ᱜᱮᱭᱟᱭ
ᱦᱮᱸ ᱫᱟᱜ ᱫᱚᱭ ᱫᱟᱜ ᱜᱮᱭᱟ, ᱟᱫᱚ ᱚᱠᱟ ᱠᱚᱥᱮᱪ ᱫᱚ ᱚᱱᱠᱟ ᱯᱷᱟᱸᱠᱟᱭ ᱜᱮᱭᱟᱭ ᱢᱮᱞᱟ ᱨᱮ ᱪᱟᱞᱟᱣ ᱠᱟᱛᱮᱜ ᱫᱚ ᱾ ᱵᱷᱟᱜᱤ ᱜᱮ ᱧᱮᱞ ᱦᱚᱪᱚ ᱠᱚᱭᱟᱭ, ᱯᱨᱚᱛᱤ ᱵᱟᱨ ᱜᱮ ᱫᱟᱜ ᱫᱚ ᱫᱟᱜᱟ
ᱥᱮᱱ ᱦᱩᱭ ᱞᱮᱱᱟ ᱢᱟᱱᱮ ᱯᱷᱮᱢᱮᱞᱤ ᱜᱮ ᱥᱮᱱ ᱞᱮᱱᱟᱞᱮ ᱟᱭᱢᱟ ᱨᱟᱹᱥ ᱠᱟᱹ ᱦᱩᱭ ᱱᱟ, ᱟᱹᱰᱤ ᱟᱭᱢᱟ ᱥᱟᱛᱮᱫ ᱧᱟᱯᱟᱢ ᱦᱩᱭ ᱱᱟ ᱾
ᱦᱳᱭ ᱛᱚ ᱾ ᱵᱚᱪᱷᱚᱨ ᱨᱮᱱᱟᱜ ᱯᱚᱨᱚᱵᱽ ᱫᱚ ᱪᱟᱞᱟᱣ ᱫᱚᱨᱠᱟᱨ, ᱧᱮᱞ ᱫᱚᱨᱠᱟᱨ ᱾ ᱛᱟᱦᱚᱞᱮ ᱰᱤᱥᱴᱤᱠ ᱫᱚ ᱚᱠᱟᱨᱮ ᱛᱟᱢ ᱵᱟᱠᱩᱲᱟ ᱜᱮ
ᱵᱟ ᱰᱤᱥᱴᱤᱠ ᱫᱚ ᱯᱩᱨᱩᱞᱤᱭᱟᱹ ᱾
ᱯᱩᱨᱩᱞᱤᱭᱟᱹ
ᱦᱩᱸ ᱾
ᱛᱟᱦᱚᱞᱮ ᱫᱚᱢᱮ ᱠᱚ ᱦᱚᱲ ᱞᱮᱱᱟ ᱵᱟᱝ?
ᱦᱮᱸ ᱦᱚᱲ ᱫᱚ ᱦᱚᱲ ᱞᱮᱧ ᱜᱮᱭᱟ ᱠᱚ ᱥᱟᱸᱜᱮ ᱜᱮ ᱾ ᱟᱫᱚ ᱫᱟᱜ ᱠᱮᱫᱟᱭ ᱛᱚ, ᱤᱱᱟᱹᱜᱮ ᱠᱟᱹᱴᱤᱡ ᱯᱨᱚᱵᱞᱮᱢ ᱫᱚ ᱾
ᱵᱷᱟᱹᱜᱤ ᱜᱮ ᱞᱚᱥᱚᱫ ᱞᱮᱱᱟ, ᱞᱚᱥᱚᱫ ᱫᱚ
ᱛᱟ ᱯᱚᱨᱮ ᱯᱟᱴᱟᱵᱤᱸᱫᱟᱹ ᱠᱚ ᱛᱟᱦᱚᱞᱮ ᱦᱮᱡ ᱵᱟᱲᱟ ᱟᱠᱟᱱᱟᱢ ᱥᱮ ᱵᱟᱝ ᱧᱮᱞ?
ᱯᱟᱴᱟᱵᱤᱸᱫᱟᱹ ᱫᱚ ᱥᱮᱱ ᱦᱩᱭ ᱞᱮᱱᱟ ᱞᱟᱦᱟ ᱵᱟᱨ ᱾
ᱚ ᱛᱤᱱ ᱵᱟᱨᱮᱢ ᱧᱮᱞ ᱟᱠᱟᱫᱟ?
ᱦᱮᱸ
ᱛᱤᱱ ᱵᱟᱨᱮᱢ ᱧᱮᱞ ᱟᱠᱟᱫᱟ ᱯᱟᱴᱟ ᱵᱤᱫᱷᱟᱹ?
ᱚ ᱯᱟᱴᱟᱵᱤᱫᱟᱹ ᱫᱚ ᱢᱤᱫ ᱫᱷᱟᱣ ᱜᱮ ᱥᱮᱱ ᱦᱩᱭ ᱟᱠᱟᱱᱟ᱾
ᱟᱨ ᱛᱟᱦᱚᱞᱮ ᱚᱱᱟ ᱵᱩᱨᱩ ᱵᱚᱸᱜᱟ ᱫᱚ
ᱵᱩᱨᱩ ᱵᱚᱸᱜᱟ ᱦᱚᱸ ᱱᱤᱭᱟᱹ ᱵᱟᱨ ᱜᱮ ᱯᱳᱭᱞᱳ ᱵᱟᱨ ᱛᱟᱦᱮᱸ ᱠᱟᱱᱟ᱾
ᱱᱮᱭᱟ ᱵᱟᱨ ᱫᱚ ᱯᱳᱭᱞᱳ ᱵᱟᱝ ᱟᱨ ᱟᱯᱮ ᱚᱱᱛᱮ ᱪᱮᱫ ᱠᱚ ᱯᱚᱨᱚᱵᱽ ᱦᱩᱭᱩᱜ ᱜᱮᱭᱟ?
ᱯᱚᱨᱚᱵᱽ ᱫᱚ ᱦᱩᱭᱩᱜ ᱜᱮᱭᱟ ᱵᱚᱨᱚ ᱯᱟᱛᱟ ᱪᱟᱠᱚᱞ ᱛᱟᱹᱲᱤ ᱪᱷᱟᱛᱟ ᱠᱚ ᱦᱩᱭᱩᱜ ᱜᱮᱭᱟ᱾
ᱛᱤᱱᱟᱹᱜ ᱥᱟᱺᱤᱧᱟ ᱪᱟᱠᱚᱞ ᱛᱟᱹᱲᱤ ᱟᱯᱮ ᱴᱷᱮᱱ ᱠᱷᱚᱱᱟᱜ ᱫᱚ?
ᱪᱟᱠᱚᱞ ᱛᱟᱹᱲᱤ ᱫᱚ ᱠᱤᱪᱷᱩ ᱥᱟᱺᱜᱤᱧᱚᱜᱼᱟ ᱟᱨ ᱵᱚᱨᱚ ᱯᱟᱛᱟ ᱵᱚᱨᱚᱢ ᱥᱩᱨᱩᱜᱼᱟ ᱾
ᱪᱟᱠᱚᱞ ᱛᱟᱹᱲᱤ ᱵᱷᱤᱰᱤᱭᱳᱧ ᱧᱮᱞ ᱠᱟᱫᱟ ᱢᱟᱱᱮ ᱪᱟᱞᱟᱣ ᱦᱩᱭ ᱞᱮᱱᱟ᱾
ᱚ
ᱵᱚᱨᱚ ᱯᱟᱛᱟ ᱫᱚ ᱵᱟᱹᱧ ᱧᱮᱞ ᱟᱠᱟᱫᱟ᱾ ᱡᱟᱢᱛᱩᱲᱤᱭᱟᱹ ᱯᱟᱛᱟ ᱦᱚᱸᱛᱚ ᱚᱱᱛᱮ ᱜᱮ ᱥᱮ ᱚᱠᱟ ᱥᱮᱫ?
ᱦᱮᱸ ᱡᱟᱢᱛᱟᱲᱤᱭᱟᱹ ᱯᱟᱛᱟ ᱦᱮᱱᱟᱜ ᱜᱮᱭᱟ ᱟᱨ ᱥᱟᱺᱜᱤᱧᱚᱜᱼᱟ ᱞᱮ ᱟᱞᱮ ᱫᱚ᱾
ᱚ ᱢᱟᱱᱮ ᱚᱱᱛᱮ ᱫᱚ ᱟᱫᱚ ᱵᱟᱝ ᱧᱮᱞ ᱦᱩᱭᱩᱜᱼᱟ᱾ ᱚᱱᱟ ᱠᱤᱱ ᱯᱟᱛᱟ ᱫᱚ ᱢᱚᱱᱮ ᱦᱩᱭᱩᱜ ᱜᱮᱭᱟ ᱡᱟᱦᱟᱸ ᱛᱤᱥ ᱢᱟᱱᱮ ᱪᱟᱞᱟᱣ ᱦᱩᱭᱩᱜᱼᱟ᱾
ᱦᱳᱭ ᱦᱳᱭ
ᱚᱠᱛᱚ ᱵᱟᱝ ᱠᱷᱟᱹᱛᱤᱨ ᱟᱫᱚ ᱪᱟᱞᱟᱣ ᱦᱚᱸ ᱵᱟᱝ ᱦᱩᱭ ᱠᱟᱱᱟ᱾
ᱦᱮᱸ
ᱛᱟᱨᱯᱚᱨᱮ ᱥᱳᱥᱟᱞ ᱢᱤᱰᱤᱭᱟ ᱜᱮ ᱱᱚᱣᱟ ᱜᱮ ᱯᱷᱟᱥᱴ ᱠᱟᱹᱢᱤ ᱥᱮ ᱮᱴᱟᱜ ᱠᱤᱪᱷᱩ ᱡᱟᱦᱟᱱᱟᱜ? ᱟᱨᱚ ᱠᱟᱹᱢᱤ
ᱠᱟᱹᱢᱤ ᱠᱚᱫᱟ ᱟᱫᱚ ᱵᱟᱝ ᱱᱤᱭᱟᱹ ᱜᱮ ᱯᱷᱟᱥᱴ
ᱦᱮᱭᱛᱚ ᱛᱟᱦᱚᱞᱮ ᱪᱮᱫᱠᱟ ᱚᱞᱚᱜ ᱯᱟᱲᱦᱟᱜ ᱠᱟᱱ ᱜᱮᱭᱟᱢ ᱥᱮ
ᱦᱮᱸ ᱱᱤᱛᱚᱜ ᱫᱚ ᱚᱞᱚᱜ ᱯᱟᱲᱦᱟᱜ ᱠᱟᱱ ᱜᱤᱭᱟᱹᱧ᱾
ᱛᱚ ᱟᱢᱦᱚᱸ ᱯᱟᱲᱦᱟᱜ ᱠᱟᱱ ᱜᱮᱭᱟᱢ ᱛᱚ
ᱦᱩᱸ, ᱤᱧ ᱱᱤᱭᱟᱹ ᱨᱮᱫᱚ ᱯᱟᱲᱦᱟᱜ ᱠᱟᱱ ᱜᱤᱭᱟᱹᱧ
ᱟᱨ
ᱟᱪᱪᱷᱟ ᱛᱟᱦᱚᱞᱮ ᱟᱯᱮ
ᱦᱩᱞ ᱢᱟᱦᱟ ᱦᱮᱸ ᱢᱟᱱᱟᱣ ᱦᱩᱭᱱᱟ ᱱᱟᱯᱟᱭ ᱜᱮ᱾
ᱱᱟᱯᱟᱭ ᱜᱮ᱾
ᱦᱮᱸ ᱨᱮᱞᱤᱝ ᱚᱸᱰᱚᱜ ᱦᱩᱭ ᱞᱮᱱᱟ ᱯᱟᱸᱪ ᱠᱤᱞᱳᱢᱤᱴᱟᱨ ᱨᱮᱱᱟᱜ ᱨᱮᱞᱤᱝ ᱛᱟᱦᱮᱸ ᱠᱟᱱᱟ᱾
ᱚ
ᱛᱟᱯᱚᱨᱮ ᱞᱟᱠᱪᱟᱨ ᱟᱠᱷᱲᱟ ᱠᱚ ᱛᱟᱦᱮᱸ ᱠᱟᱱᱟ ᱥᱮ
ᱦᱮᱸ
ᱞᱟᱠᱪᱟᱨ ᱟᱠᱷᱲᱟ ᱠᱚ ᱫᱚᱦᱚᱞᱟᱜᱼᱟ ᱯᱮᱥᱮ ᱵᱟᱝ?
ᱮᱸ ᱵᱚᱞ ᱮᱱᱮᱡ ᱫᱚ ᱦᱩᱭ ᱞᱮᱱᱟ᱾
ᱵᱚᱞ ᱮᱱᱮᱡ ᱛᱟᱦᱮᱸᱜ ᱠᱟᱱᱟ ᱵᱟᱝ?
ᱦᱩᱸ,
ᱚᱱᱟ ᱵᱟᱫᱽ ᱠᱟᱛᱮ ᱟᱫᱚ ᱪᱮ ᱼᱦᱚ ᱵᱟᱝ?
ᱤᱱᱟᱹ ᱵᱟᱫᱽ ᱠᱟᱛᱮᱫ ᱟᱫᱚ ᱵᱟᱝ ᱛᱟᱦᱮᱸ ᱠᱟᱱᱟ᱾ ᱢᱟᱱᱮ ᱤᱱᱟᱹ ᱦᱤᱞᱳᱜ ᱫᱚ ᱢᱟᱱᱮ ᱵᱟᱝ ᱨᱟᱹᱥᱠᱟ ᱜᱮ ᱱᱟᱯᱟᱭᱚᱜᱼᱟ᱾
ᱦᱮᱸ ᱮᱢᱱᱤ ᱚᱱᱮ ᱞᱟᱠᱪᱟᱨ?
ᱦᱮᱸ ᱞᱟᱠᱪᱟᱨ ᱚᱱᱮ, ᱦᱮᱸ ᱟᱵᱟᱨ ᱞᱟᱠᱪᱟᱨ ᱠᱚᱫᱚ ᱚᱱᱮ ᱚᱱᱟ ᱠᱚᱫᱚ ᱴᱷᱤᱠ ᱜᱮᱭᱟ᱾
ᱦᱩᱸ, ᱨᱟᱹᱥᱠᱟᱹ ᱫᱤᱱ ᱫᱚ ᱵᱟᱝ
ᱚ ᱛᱟᱦᱚᱞᱮ ᱚᱱᱛᱮ ᱫᱚ ᱪᱮᱫᱞᱮᱠᱟ ᱢᱟᱱᱟᱣ ᱦᱩᱭᱱᱟ᱾
ᱱᱚᱱᱛᱮ ᱦᱚᱸ ᱢᱟᱱᱟᱣ ᱦᱳᱭᱮᱱ ᱜᱮᱭᱟ ᱵᱷᱟᱜᱮ ᱜᱮ᱾
ᱚ,
ᱟᱫᱚ ᱱᱚᱛᱮ ᱫᱚ ᱨᱮᱞᱤ ᱢᱤᱞᱤ ᱫᱚ ᱵᱟᱝ ᱦᱩᱭ ᱠᱟᱱᱟ᱾
ᱚ,
ᱚ, ᱛᱟᱦᱚᱞᱮ ᱩᱫ ᱯᱩᱴᱠᱟᱹ ᱠᱚ ᱵᱤᱨ ᱠᱚ ᱢᱮᱱᱟᱜ ᱛᱟᱯᱮᱭᱟ ᱥᱮ ᱵᱟᱝ?
ᱦᱮᱸ?
ᱵᱤᱨ ᱫᱤᱥᱚᱢ ᱠᱟᱱᱟ ᱯᱮᱥᱮ ᱵᱟᱝ?
ᱦᱮᱸ ᱵᱤᱨ ᱫᱤᱥᱚᱢ ᱜᱮ᱾
ᱛᱟᱦᱚᱞᱮ ᱩᱫ ᱯᱩᱴᱠᱟᱹ ᱚᱢᱚᱱᱚᱜ ᱠᱟᱱᱟ ᱠᱚᱛᱚ᱾
ᱩᱫ ᱠᱚ ᱦᱮᱸ, ᱦᱚᱜᱼᱚᱭ ᱡᱟᱹᱯᱩᱫ ᱠᱮᱫᱟ ᱛᱚ ᱚᱢᱚᱱᱚᱜ ᱠᱟᱱᱟ ᱠᱚ᱾
ᱦᱮᱸ,
ᱫᱚᱢᱮ ᱵᱤᱨ ᱢᱮᱱᱟᱜᱼᱟᱥᱮ?
ᱦᱮᱸ,
ᱞᱟᱹᱭᱫᱤᱹᱧ ᱨᱚᱦᱚᱭ ᱵᱤᱨ ᱥᱮ ᱱᱚᱝᱠᱟ ᱮᱨ ᱵᱤᱨ ᱡᱟᱦᱟ ᱫᱚ ᱢᱟᱱᱮ ᱵᱷᱚᱭ ᱵᱤᱨ ᱢᱮᱱᱟᱜ ᱟᱥᱮ ᱪᱮᱜᱠᱟ?
ᱮᱸᱵᱤᱨ ᱵᱚᱞᱛᱮ ᱟᱞᱮ ᱵᱩᱨᱩ ᱦᱮᱱᱟᱜ ᱛᱟᱞᱮᱭᱟ᱾
ᱵᱩᱨᱩ ᱵᱟᱝ?
ᱦᱮᱸ᱾
ᱚ,
ᱥᱩᱠᱨᱤ ᱠᱚᱠᱚ ᱟᱬᱜᱚᱱ ᱜᱮᱭᱟ ᱦᱩᱲᱩ ᱠᱚᱠᱚ ᱢᱟᱰᱟᱭ ᱛᱟᱞᱮ ᱜᱮᱭᱟ᱾
ᱚ, ᱟᱨ ᱦᱟᱹᱛᱤ ᱫᱚ ᱵᱟᱹᱱᱩᱜ ᱠᱚᱣᱟ ᱚᱱᱛᱮ ᱫᱚ᱾
ᱦᱮᱸ,
ᱦᱟᱛᱤ ᱠᱚ᱾
ᱦᱟᱛᱤ ᱠᱚᱫᱚ ᱚᱝᱠᱟ ᱦᱩᱲᱩ ᱵᱤᱞᱤᱜ ᱥᱚᱢᱚᱭ ᱠᱚ ᱦᱤᱡᱩᱜ ᱟᱠᱚ ᱢᱟᱱᱮ, ᱚᱱᱛᱮ ᱵᱤᱨ ᱨᱮᱫᱚ ᱵᱟᱹᱱᱩᱜ ᱠᱚᱣᱟ, ᱚᱱᱮ ᱥᱟᱺᱜᱤᱧ ᱥᱮᱫ ᱫᱚᱞᱢᱟ ᱥᱮᱫ ᱠᱷᱚᱱ ᱠᱚ ᱦᱤᱡᱩᱜ ᱟᱠᱚ᱾
ᱚ, ᱛᱟᱦᱚᱞᱮ ᱚᱱᱟ ᱵᱩᱨᱩ ᱨᱮ ᱪᱮᱞᱮ ᱪᱮᱞᱮ ᱤᱭᱟᱹ ᱠᱚ ᱢᱮᱱᱟᱜ ᱠᱚᱣᱟ ᱡᱤᱭᱟᱹᱞᱤ ᱠᱚ ᱢᱮᱱᱟᱜ ᱠᱚᱣᱟ᱾
ᱦᱮᱸ ᱦᱮᱸᱱᱟᱜ ᱠᱚᱜᱮᱭᱟ ᱥᱩᱠᱨᱤ ᱢᱟᱨᱟᱜ᱾ ᱟ, ᱦᱚᱨᱤᱱ ᱠᱚ ᱦᱮᱱᱟᱜ ᱠᱚᱜᱮᱭᱟ᱾
ᱟᱨ ᱩᱱᱠᱩ ᱦᱟᱰᱜᱟᱨ ᱛᱩᱭᱩ ᱢᱟ ᱩᱱᱠᱩ ᱦᱮᱸᱱᱟᱜ, ᱦᱟᱰᱜᱟᱨ ᱫᱚ ᱵᱟᱝ ᱛᱩᱭᱩ ᱠᱚ ᱦᱮᱸᱱᱟᱜ ᱠᱚ ᱜᱮᱭᱟ᱾
ᱦᱳᱭ ᱛᱚ, ᱦᱟᱰᱜᱟᱨ ᱛᱳᱭᱳ ᱢᱟ ᱱᱮᱛᱟᱨ ᱫᱚ ᱵᱟᱲᱜᱮ ᱵᱟᱲᱜᱮ ᱛᱮᱦᱚᱸᱠᱚ ᱟᱪᱩᱨ ᱵᱟᱲᱟᱭ ᱠᱟᱱᱟ᱾
ᱦᱮᱸ ᱥᱤᱢ ᱠᱚᱠᱚ ᱡᱚᱢᱮᱫ ᱠᱚᱜᱮᱭᱟ ᱾
ᱟᱞᱮ ᱚᱱᱛᱮ ᱢᱟ ᱚᱲᱟᱜ ᱠᱩᱰᱩᱢ ᱠᱷᱚᱱᱟᱜ, ᱢᱟᱱᱮ ᱦᱟᱰᱜᱟᱨ ᱟᱨ ᱛᱩᱭᱩ ᱩᱰᱩᱠ ᱞᱮᱱᱠᱷᱟᱱ ᱜᱮ ᱚᱲᱟᱜ ᱠᱷᱚᱱᱟᱜ ᱟᱢ, ᱩᱱᱠᱩ ᱴᱷᱮᱱ ᱜᱮᱢ ᱥᱮᱱ ᱫᱩᱢᱲᱩᱠᱚᱜᱼᱟ ᱾
ᱦᱮᱸ ᱾
ᱢᱟᱱᱮ ᱛᱩᱭᱩ ᱛᱚ ᱚᱛᱤᱨᱤᱠᱛᱚ ᱟᱠᱟᱱᱟ ᱠᱚ ᱾
ᱛᱩᱭᱩ ᱦᱚᱸ ᱥᱟᱸᱜᱮ ᱜᱮᱭᱟ ᱠᱚ
ᱦᱩᱸ ᱛᱩᱭᱩ ᱥᱟᱹᱜᱮ ᱜᱮᱭᱟ ᱠᱚ ᱟᱹᱭᱩᱵ ᱥᱟᱶᱛᱮ ᱱᱮᱛᱟᱨ ᱫᱤᱱ ᱦᱚᱸ ᱠᱚ ᱨᱟᱜᱟ ᱾ ᱩᱱ ᱫᱟᱨᱟᱢ ᱢᱟ ᱞᱟᱹᱭ ᱛᱟᱦᱮᱸᱫᱟ ᱠᱚ ᱨᱟᱵᱟᱝ, ᱢᱟᱱᱮ ᱨᱟᱵᱟᱝ ᱫᱤᱱ ᱠᱚ ᱨᱟᱜᱟ ᱛᱩᱭᱩ ᱫᱚ ᱡᱚᱛᱚ ᱛᱩᱭᱩ ᱠᱚ ᱨᱟᱜᱟ ᱛᱚᱛᱚ ᱵᱤᱥᱤ ᱨᱟᱵᱟᱝᱼᱟ ᱾
ᱦᱮᱸ ᱾
ᱟᱨ ᱱᱮᱛᱟᱨ ᱢᱟᱛᱚ ᱢᱟᱱᱮ ᱚᱠᱟ ᱫᱷᱚᱨᱚᱱ ᱚᱠᱟ ᱨᱟᱵᱟᱝ ᱠᱟᱞᱟᱠᱟᱞ ᱵᱟᱹᱱᱩᱜᱼᱟ, ᱢᱟᱱᱮ ᱫᱤᱱ ᱜᱮ ᱟᱹᱭᱩᱵ ᱥᱟᱶᱛᱮ ᱨᱟᱜᱟ ᱠᱚ ᱾
ᱦᱮᱸ ᱾
ᱛᱟᱦᱚᱞᱮ ᱵᱟᱦᱟ ᱥᱚᱦᱚᱨᱟᱭ ᱠᱚ ᱫᱚ ᱢᱮᱱᱟᱜ ᱟᱥᱮ ᱵᱟᱝ ᱟᱯᱮ ᱥᱮᱫ?
ᱦᱮᱸ ᱦᱮᱱᱟᱜᱼᱟ ᱥᱚᱦᱚᱨᱟᱭ ᱦᱮᱱᱟᱜ ᱛᱟᱞᱮᱭᱟ ᱾ ᱵᱟᱦᱟ ᱦᱚᱸ ᱦᱮᱱᱟᱜᱼᱟ, ᱟᱫᱚ ᱵᱟᱦᱟ ᱫᱚ ᱵᱟᱦᱟ ᱫᱚ ᱦᱮᱸ ᱚᱱᱠᱟ ᱢᱟᱪᱷᱟ ᱫᱚ ᱵᱟᱝ ᱥᱚᱦᱚᱨᱟᱭ ᱦᱩᱭᱩᱜᱼᱟ ᱾
ᱦᱩᱸ ᱾ ᱛᱟᱦᱚᱞᱮ ᱡᱚᱜᱟᱡᱳᱜᱽ ᱵᱮᱵᱚᱥᱛᱷᱟ ᱠᱚ ᱪᱮᱫ ᱞᱮᱠᱟ ᱢᱮᱱᱟᱜᱼᱟ ᱚᱱᱛᱮ?
ᱡᱚᱜᱟᱡᱳᱜᱽ ᱵᱮᱵᱚᱥᱛᱟ ᱫᱚ ᱢᱟᱱᱮ ᱠᱟᱹᱴᱤᱡ ᱠᱚᱪᱟ ᱧᱚᱜ ᱜᱮᱭᱟᱞᱮ ᱛᱚ, ᱟᱫᱚ ᱠᱟᱹᱴᱤᱡ ᱢᱟᱱᱮ ᱵᱟᱡᱟᱨ ᱠᱚᱫᱚ ᱠᱟᱹᱴᱤᱡ ᱥᱮᱱᱚᱜ ᱦᱩᱭᱩᱜᱼᱟ ᱥᱟᱺᱜᱤᱧ ᱜᱮ ᱾
ᱦᱮᱸ ᱾ ᱛᱟᱦᱚᱞᱮ ᱢᱟᱱᱮ ᱵᱟᱥ ᱠᱚᱨᱮᱱᱟᱜ ᱞᱟᱹᱭᱤᱱ ᱫᱚ ᱠᱟᱹᱴᱤᱡ ᱥᱟᱺᱜᱤᱧ ᱜᱮᱛᱟ ᱯᱮᱭᱟ ᱾
ᱫᱟᱜ ᱠᱚᱨᱮᱱᱟᱜ ᱞᱟᱭᱤᱱ ᱫᱚ ᱚᱱᱠᱟᱭ ᱴᱟᱹᱝᱠᱤ ᱠᱚ ᱵᱟᱹᱭᱥᱟᱣ ᱴᱚ ᱟᱠᱟᱫ ᱞᱮᱭᱟ ᱾ ᱛᱟᱯᱚᱨ ᱚᱱᱠᱟ ᱡᱷᱟᱨᱱᱟ ᱠᱚ ᱦᱮᱱᱟᱜ ᱜᱮᱭᱟ ᱾
ᱟᱯᱮ ᱥᱮᱫ ᱫᱚ ᱡᱷᱟᱨᱱᱟ ᱢᱮᱱᱟᱜ ᱜᱮᱭᱟ ᱵᱟᱝ?
ᱦᱮᱸ ᱾
ᱛᱟᱦᱚᱞᱮ ᱤᱭᱟᱹ ᱡᱷᱟᱨᱱᱟ ᱠᱷᱚᱱᱟᱜ ᱫᱟᱜ ᱠᱚᱯᱮ ᱟᱹᱜᱩᱭ ᱜᱮᱭᱟ ᱧᱩ ᱞᱟᱹᱜᱤᱫ ᱥᱮ ᱵᱟᱝ?
ᱦᱮᱸ ᱧᱩ ᱞᱟᱹᱜᱤᱫ ᱫᱚ ᱡᱷᱟᱨᱱᱟ ᱫᱟᱜ ᱜᱮ ᱾
ᱛᱟᱦᱚᱞᱮ ᱴᱮᱝᱠᱤ ᱨᱮᱱᱟᱜ ᱫᱟᱜ ᱠᱚᱫᱚ ᱵᱟᱯᱮ ᱧᱩᱭᱟ ᱠᱤ?
ᱴᱟᱝᱠᱤ ᱨᱮᱱᱟᱜ ᱫᱟᱜ ᱠᱚᱫᱚ ᱚᱱᱟ ᱫᱚ ᱮᱢᱱᱤ ᱜᱮ ᱵᱮᱵᱚᱦᱟᱨ ᱵᱟᱲᱟᱭ ᱦᱩᱭᱩᱜᱼᱟ ᱾
ᱛᱟᱦᱚᱞᱮ ᱛᱳᱯᱳ ᱠᱚ ᱫᱚ ᱚᱠᱟᱨᱮ ᱯᱩᱠᱷᱨᱤ ᱠᱚᱨᱮ?
ᱛᱩᱯᱩ ᱠᱚᱫᱚ ᱤᱭᱟᱹ ᱨᱮᱜᱮ ᱠᱷᱟᱹᱫᱟᱹᱱ ᱦᱮᱱᱟᱜᱼᱟ ᱫᱷᱤᱨᱤ ᱠᱷᱟᱹᱫᱟᱹᱱ ᱾
ᱚᱸ ᱟᱫᱚ ᱟᱯᱮ ᱫᱚ ᱮᱠᱮᱵᱟᱨᱮ ᱵᱩᱨᱩ ᱡᱟᱯᱟᱜ ᱨᱮ ᱜᱮ ᱚᱲᱟᱜ ᱛᱟᱯᱮ ᱥᱮ ᱪᱮᱫ ᱞᱮᱠᱟ?
ᱦᱚᱭ ᱡᱟᱯᱟᱜ ᱜᱮᱭᱟᱞᱮ ᱾
ᱦᱮᱸ ᱛᱚ ᱾ ᱱᱟᱯᱟᱭ ᱜᱮ ᱛᱟᱦᱚᱞᱮ, ᱦᱩᱸ ᱵᱩᱨᱩ ᱡᱟᱯᱟᱜ ᱦᱚᱲ ᱠᱟᱱᱟᱯᱮ ᱾ ᱛᱟᱨᱯᱚᱨᱮ ᱟᱯᱮ ᱥᱮᱫ ᱪᱮᱠᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱟᱱᱮ ᱤᱥᱠᱩᱞ ᱠᱚ ᱪᱟᱜ ᱜᱮᱭᱟ ᱥᱮ ᱵᱟᱝ?
ᱦᱮᱸ ᱤᱥᱠᱩᱞ ᱠᱚ ᱥᱮᱱᱚᱜ ᱜᱮᱭᱟ ᱠᱚ ᱾
ᱛᱟᱯᱚᱨᱮ ᱪᱤᱠᱟᱹ ᱛᱤᱱᱟᱹᱜ ᱥᱟᱺᱜᱤᱧᱟ ᱤᱥᱠᱩᱞ ᱠᱚ?
ᱤᱥᱠᱩᱞ ᱠᱚ ᱦᱮᱱᱟᱜ ᱜᱮᱭᱟ ᱥᱩᱨ ᱨᱮᱜᱮ ᱦᱮᱱᱟᱜᱼᱟ ᱾
ᱥᱩᱨ ᱜᱮᱭᱟ?
ᱦᱮᱸ ᱾
ᱦᱟᱭ ᱥᱠᱩᱞ ᱦᱚᱸ ᱥᱩᱨ ᱨᱮᱜᱮ?
ᱦᱮᱸ ᱦᱟᱭ ᱤᱥᱠᱩᱞ ᱜᱮ
ᱛᱟᱦᱚᱞᱮ ᱠᱚᱞᱮᱡᱽ ᱤᱭᱩᱱᱤᱵᱷᱟᱨᱥᱤᱴᱤ ᱠᱚᱫᱚ ᱥᱟᱺᱜᱤᱧᱚᱜ ᱛᱟᱯᱮᱭᱟ?
ᱦᱮᱸ ᱠᱚᱞᱮᱡᱽ ᱠᱚᱫᱚ ᱥᱟᱺᱜᱤᱧᱚᱜᱼᱟ ᱾
ᱦᱩᱸ ᱾ ᱦᱚᱭ ᱛᱚ ᱾ ᱟ ᱛᱟᱦᱞᱮ ᱵᱟᱥ ᱨᱮᱱᱟᱜ ᱡᱚᱜᱟ ᱡᱚᱜ ᱡᱟᱦᱟᱸ ᱫᱚ ᱞᱟᱭᱤᱱ ᱨᱮᱱᱟᱜ ᱚᱱᱟ ᱫᱚ ᱠᱟᱹᱴᱤᱡ ᱥᱟᱺᱜᱤᱧᱚᱜᱼᱟ ᱯᱮ?
ᱦᱮᱸ ᱥᱟᱺᱜᱤᱧᱚᱜᱼᱟ ᱚᱭ ᱥᱟᱛ ᱟᱴ ᱠᱤᱞᱚᱢᱤᱴᱟᱨ ᱥᱮᱱᱚᱜ ᱦᱩᱭᱩᱜᱼᱟ ᱾
ᱦᱩᱸ ᱥᱟᱛ ᱟᱴ ᱠᱤᱞᱚᱢᱤᱴᱟᱨ ᱢᱟᱱᱮ ᱵᱷᱟᱜᱤ ᱜᱮ ᱥᱟᱺᱜᱤᱧᱟ ᱾ ᱛᱟᱦᱚᱞᱮ ᱩᱱᱟᱹᱜ ᱥᱟᱺᱜᱤᱧ ᱫᱚ ᱡᱟᱦᱟᱸᱛᱮ ᱡᱩᱫᱤ ᱯᱮ ᱪᱟᱜᱼᱟ ᱥᱟᱭᱠᱮᱞ ᱢᱚᱴᱚᱨ ᱥᱟᱭᱠᱮᱞ ᱠᱚᱛᱮ ᱯᱮ ᱦᱤᱡᱩᱜᱼᱟᱯᱮ?
ᱦᱮᱸ ᱢᱚᱴᱚᱨ ᱥᱟᱭᱠᱮᱞ ᱠᱚᱛᱮ ᱾
ᱥᱮ ᱨᱮᱱᱟᱜ ᱚᱱᱠᱟ ᱡᱚᱜᱟᱡᱚᱜᱽ ᱢᱮᱱᱟᱜᱼᱟ? ᱞᱤᱫᱤᱧ ᱥᱮ ᱴᱩᱴᱩ ᱠᱚᱨᱮᱱᱟᱜ ᱡᱚᱜᱟᱡᱚᱜᱽ ᱢᱮᱱᱟᱜᱼᱟ ᱚᱱᱠᱟ? ᱴᱩ ᱴᱩ ᱾
ᱴᱩᱴᱩ ᱦᱮᱸ ᱴᱩ ᱠᱩ ᱫᱚ ᱦᱤᱡᱩᱜ ᱜᱮᱭᱟ ᱾
ᱨᱚᱲ ᱵᱟᱝ ᱟᱸᱡᱚᱢᱚᱜ ᱠᱟᱱᱟ ᱾
ᱛᱚᱜ ᱟᱸᱡᱚᱢᱚᱜ ᱠᱟᱱᱟ?
ᱟᱹᱰᱤ ᱵᱷᱤᱛᱤᱨ ᱨᱮ ᱾
ᱱᱤᱛᱚᱜ
ᱦᱟᱞᱚ ᱾ ᱦᱟᱞᱚ
ᱦᱮᱞᱚ ᱦᱮᱞᱚ ᱾
ᱨᱚᱲ ᱵᱟᱝ ᱟᱸᱡᱚᱢᱚᱜ ᱠᱟᱱ ᱛᱟᱢᱟ ᱾
ᱱᱤᱛᱚᱜ ᱟᱸᱡᱚᱢᱚᱜ ᱠᱟᱱᱟ?
ᱟᱸᱡᱚᱢ ᱫᱚ ᱟᱸᱡᱚᱢᱚᱜ ᱠᱟᱱᱟ ᱟᱹᱰᱤ ᱵᱷᱤᱛᱤᱨ ᱨᱮ ᱟᱸᱚᱢᱚᱜ ᱠᱟᱱ ᱛᱟᱢᱟ ᱾ ᱮᱱᱟᱝ ᱡᱮᱢᱚᱱ ᱯᱚᱨᱤᱥᱠᱟᱨ ᱢᱟᱱᱮ ᱟᱸᱡᱚᱢᱚᱜ ᱠᱟᱱ ᱛᱟᱦᱮᱸᱫ ᱱᱤᱛᱚᱜ ᱫᱚ ᱟᱹᱰᱤ ᱵᱷᱤᱛᱤᱨ ᱨᱮᱴ
ᱱᱤᱛᱚᱜ ᱴᱷᱤᱠ ᱜᱮ ᱟᱧᱢᱚᱡᱚ ᱢᱚᱜ
ᱥᱮᱢ ᱚᱱᱠᱟ ᱜᱮ ᱟᱸᱡᱚᱢᱚᱜ ᱠᱟᱱᱟ ᱦᱮᱰᱯᱷᱚᱱᱮᱢ ᱵᱩᱡᱷᱟᱹᱣ ᱟᱠᱟᱫᱟ ᱠᱤ?
ᱵᱟ ᱵᱟ ᱦᱮᱰᱯᱷᱚᱱ?
ᱦᱸ ᱦᱮᱰᱯᱷᱚᱱ ᱠᱷᱟᱱ ᱫᱚ ᱟᱣᱟᱡ ᱫᱚᱢᱮ ᱢᱟᱱᱮ ᱰᱤᱥᱴᱟᱵᱚᱜ ᱜᱮᱭᱟ ᱾